ᱦᱳᱭ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱡᱚᱦᱟᱨ ᱜᱮ ᱛᱚᱵᱮ ᱪᱤᱠᱟᱹᱭ ᱫᱟ ᱵᱮᱱ?
ᱪᱤᱠᱟᱹ ᱦᱚᱸ ᱵᱟᱝ ᱜᱚᱝᱠᱮ ᱱᱤᱛᱚᱜ ᱫᱚ ᱱᱚᱜ-ᱚᱭ ᱛᱚᱼᱼ ᱠᱷᱮᱛ ᱥᱮᱡ ᱠᱷᱚᱱ ᱦᱮᱡ ᱠᱟᱛᱮᱜ ᱠᱟᱹᱴᱤᱡ ᱞᱤᱧ ᱜᱤᱛᱤᱡ ᱡᱤᱨᱟᱹᱣ ᱵᱟᱲᱟᱣ ᱠᱟᱱᱟ᱾
ᱚ ᱦᱩᱲᱩ ᱢᱟᱱᱮ ᱟᱨ ᱠᱤ ᱦᱩᱲᱩ ᱨᱚᱦᱚᱭ ᱫᱟ ᱯᱮ᱾
ᱦᱳᱭ ᱜᱚᱝᱠᱮ ᱦᱚᱭ ᱦᱚᱭ᱾
ᱦᱮᱸ ᱦᱮᱸ᱾
ᱜᱚᱝᱠᱮ ᱟᱵᱮᱱ ᱫᱚ ᱵᱮᱱ ᱪᱤᱠᱟᱹᱭ ᱮᱜ ᱛᱮ?
ᱟᱹᱞᱤᱧ ᱫᱚ ᱪᱮᱜ ᱦᱚᱸ ᱵᱟᱝ ᱜᱮ ᱫᱩᱲᱩᱵ ᱟᱠᱟᱱᱟ ᱞᱤᱧ᱾
ᱚ ᱟᱪᱪᱷᱟ ᱟᱪᱪᱷᱟ ᱫᱟᱠᱟ ᱠᱚᱫᱚ ᱫᱟᱠᱟ ᱠᱚᱫᱚ ᱵᱮᱱ ᱡᱚᱢ ᱠᱮᱫᱟ ᱥᱮ?
ᱦᱮᱸ ᱡᱚᱢ ᱵᱟᱲᱟ ᱠᱟᱛᱮᱜ ᱜᱮ ᱫᱩᱲᱩᱵ ᱦᱩᱭ ᱠᱟᱱᱟ᱾
ᱮᱸ ᱟᱪᱪᱷᱟ᱾ ᱪᱮᱜ ᱩᱛᱩ ᱥᱟᱶ ᱵᱮᱱ ᱡᱚᱢ ᱠᱮᱫᱟ?
ᱩᱛᱩ ᱫᱚ ᱩᱛᱩ ᱞᱮᱫ ᱛᱟᱞᱮᱭᱟ ᱟᱠᱚ ᱛᱮᱦᱮᱧ ᱫᱚ ᱤᱭᱟᱹᱼᱼ ᱚᱱᱟ ᱵᱮᱸᱜᱟᱲ ᱟᱨ ᱚᱱᱟ ᱟᱹᱞᱩ ᱠᱚ
ᱚ ᱟᱪᱪᱷᱟ ᱟᱪᱪᱷᱟ
ᱦᱮᱸ ᱚᱱᱟ ᱠᱚ ᱢᱮᱥᱟ ᱠᱟᱛᱮ ᱩᱛᱩ ᱵᱟᱲᱟᱼᱼ
ᱟᱪᱪᱷᱟ
ᱦᱮᱸᱼᱼ ᱛᱟᱦᱞᱮ ᱛᱟᱨᱯᱚᱨᱮ ᱛᱤᱨᱮ ᱟᱨ ᱵᱮᱱ ᱪᱟᱞᱟᱜᱼᱟ ᱠᱷᱮᱛ ᱥᱮᱱ
ᱪᱟᱞᱟᱜ ᱟᱹᱞᱤᱧ ᱜᱚᱝᱠᱮ ᱱᱤᱛᱚᱜ ᱠᱟᱹᱴᱤᱡ ᱡᱤᱨᱟᱹᱣ ᱵᱟᱲᱟ ᱦᱳᱭ ᱡᱤᱨᱟᱹᱣ ᱵᱟᱲᱟ ᱯᱚᱨ ᱞᱤᱧ ᱪᱟᱞᱟᱜᱼᱟ ᱟᱨᱚ ᱦᱟᱸᱜ
ᱛᱟᱨᱯᱚᱨᱮ ᱵᱟᱠᱤ ᱠᱷᱚᱵᱚᱨ ᱠᱚ ᱡᱚᱛᱚ ᱴᱷᱤᱠ ᱜᱮᱭᱟ ᱥᱮ
ᱦᱳᱭ ᱜᱚᱢᱠᱮ ᱵᱟᱠᱤ ᱠᱷᱚᱵᱚᱨ ᱫᱚ ᱟᱯᱟᱛᱚᱛᱚ ᱴᱷᱤᱠ ᱜᱮᱭᱟ
ᱦᱮᱸ
ᱟᱵᱮᱱ ᱫᱚ ᱜᱚᱝᱠᱮ ᱚᱲᱟᱜ ᱠᱚᱫᱚ ᱚᱲᱟᱜ ᱠᱚᱨᱮ ᱫᱚᱠᱚ ᱵᱷᱟᱹᱞᱤ ᱜᱮᱛᱮ ᱟᱵᱮᱱ ᱫᱚ ᱵᱮᱱ ᱵᱷᱟᱹᱞᱤ ᱜᱮᱛᱮ
ᱦᱮᱸ ᱚᱲᱟᱜ ᱠᱚᱨᱮ ᱥᱟᱱᱟᱢ ᱦᱚᱲ ᱜᱮ ᱵᱷᱟᱞᱤ ᱜᱮᱭᱟ ᱠᱚ ᱵᱟᱠᱤ ᱟᱹᱞᱤᱧ ᱦᱚᱸ ᱞᱤᱧ ᱵᱷᱟᱹᱞᱤ ᱜᱮᱭᱟ ᱦᱮᱸ ᱡᱚᱛᱚ ᱜᱮ ᱟᱞᱮ ᱱᱤᱛᱚᱜ ᱫᱚ ᱴᱷᱤᱠ ᱴᱷᱟᱠ ᱜᱮᱭᱟ ᱦᱮᱸ
ᱦᱳᱭ
ᱟᱯᱮ ᱚᱲᱟᱜ ᱦᱚᱲ ᱠᱚᱼᱼ
ᱦᱚᱭ ᱜᱚᱢᱠᱮ ᱟᱞᱮ ᱚᱲᱟᱜ ᱦᱚᱲ ᱦᱚᱸ ᱱᱚᱣᱟ ᱪᱟᱸᱫᱳ ᱵᱚᱸᱜᱟ ᱦᱟᱜ ᱫᱟᱭᱟ ᱛᱮᱼᱼ ᱟᱯᱟᱫᱚᱛᱚ ᱵᱷᱟᱞᱤ ᱜᱮ ᱢᱮᱱᱟᱜ ᱞᱮᱭᱟ ᱱᱤᱛᱚᱜ ᱫᱚ
ᱚᱼᱼ
ᱯᱚᱨᱮᱱᱟᱜ ᱫᱚ ᱞᱟᱹᱭ ᱛᱚ ᱟᱨ ᱵᱟᱭ ᱜᱟᱱᱚᱜᱼᱟ ᱚᱠᱟ ᱥᱮᱫ ᱠᱷᱚᱡ ᱱᱚᱣᱟᱼᱼ ᱦᱚᱭ ᱦᱤᱸᱥᱤᱫ ᱦᱮᱡ ᱜᱚᱫᱚᱜᱼᱟ ᱪᱮᱫ ᱠᱟᱱᱟᱜ
ᱦᱮᱸ ᱧᱮᱞ ᱵᱮᱱ ᱱᱚᱣᱟ ᱠᱚᱫᱚᱼᱼ ᱦᱚᱭ ᱡᱤᱣᱤ ᱦᱟᱥᱟ ᱦᱚᱲᱢᱚ ᱛᱤᱥᱮ ᱵᱟᱜᱤ ᱱᱚᱣᱟ ᱫᱚᱼᱼ ᱠᱳᱱᱳ ᱞᱟᱹᱭ ᱵᱟᱝ ᱜᱟᱱᱚᱜᱼᱟ, ᱦᱮᱸ ᱥᱮ?
ᱦᱳᱭ ᱦᱳᱭ ᱮᱠᱫᱚᱢ ᱮᱠᱫᱚᱢ᱾
ᱦᱩᱸ᱾ ᱵᱷᱟᱜᱮ ᱟᱞᱮ ᱚᱠᱚᱭ ᱦᱚᱸ ᱵᱟᱠᱵᱚᱱ ᱧᱮᱞ ᱟᱠᱟᱫᱟ ᱥᱮ᱾ ᱜᱩᱡᱩᱜ ᱢᱟᱱᱮ ᱟᱨᱠᱤ ᱜᱩᱡᱩᱜ ᱦᱚᱜ ᱵᱩᱨᱩᱜ ᱫᱚ᱾ ᱛᱤᱥ ᱦᱤᱡᱩᱜᱼᱟ ᱵᱟᱝ ᱦᱤᱡᱩᱜᱼᱟ ᱢᱮᱱᱛᱮ᱾
ᱟᱨ ᱜᱚᱝᱠᱮ ᱞᱟᱹᱭ ᱫᱟᱞᱤᱧ ᱛᱚᱵᱮ ᱠᱷᱟᱱᱴᱡ ᱫᱚ ᱫᱟᱜ ᱵᱟᱲᱟᱭ ᱫᱚ ᱫᱟᱜ ᱵᱟᱲᱟᱭ ᱫᱟᱭ ᱥᱮ ᱵᱟᱝ?
ᱦᱮᱸ ᱫᱟᱜ ᱠᱚ ᱫᱚ ᱱᱚᱛᱮ ᱫᱚ ᱩᱸ ᱫᱟᱜ ᱵᱟᱲᱟᱭ ᱜᱮᱭᱟ ᱵᱟᱹᱞᱮ ᱜᱮ᱾
ᱚ ᱟᱪᱪᱷᱟ᱾
ᱦᱮᱸ᱾
ᱛᱚᱵᱮ ᱞᱟᱹᱭ ᱫᱟᱞᱤᱧ ᱨᱚᱦᱚᱭ ᱠᱚᱫᱚ ᱪᱟᱥ ᱵᱟᱥ ᱨᱚᱦᱚᱭ ᱠᱚᱫᱚ ᱛᱤᱱᱟᱹᱜ ᱥᱟᱜᱤᱧ ᱵᱤᱱ ᱞᱟᱦᱟ ᱠᱮᱫᱟ?
ᱪᱟᱥ ᱵᱟᱥ ᱨᱚᱦᱚᱭ ᱠᱚᱫᱚ ᱱᱚᱜᱼᱚᱭ ᱛᱚ ᱠᱤᱪᱷᱩ ᱦᱩᱭ ᱠᱟᱱᱟ ᱠᱤᱪᱷᱩ ᱫᱚ ᱟᱹᱣᱨᱤᱭᱟᱜᱼᱟ᱾ ᱢᱟᱱᱮ ᱪᱟᱞᱟᱜ ᱠᱟᱱᱟ ᱯᱩᱨᱟᱹ ᱦᱤᱛᱳᱜ ᱫᱚ᱾
ᱟᱪᱪᱷᱟ ᱟᱪᱪᱷᱟ᱾ ᱟᱨ ᱨᱚᱦᱚᱭ ᱠᱚᱫᱚ ᱪᱤᱠᱟᱹ ᱢᱟᱱᱮ ᱥᱤ ᱠᱚᱫᱚ ᱪᱤᱠᱟ ᱟᱵᱮᱱ ᱱᱟᱦᱮᱞ ᱛᱮᱵᱮᱱ ᱥᱤᱭᱮᱫᱟ ᱰᱟᱝᱨᱤ ᱠᱟᱲᱟ ᱠᱚᱛᱮ ᱥᱮ ᱢᱮᱥᱤᱱ ᱵᱮᱱ ᱞᱟᱜᱟᱣ ᱫᱟ, ᱡᱟᱦᱟᱸ
ᱦᱮᱸ ᱰᱟᱝᱨᱤ ᱠᱟᱲᱟᱟ ᱛᱮᱦᱚᱸ᱾ ᱰᱟᱝᱨᱤ ᱠᱟᱰᱟ ᱛᱮᱦᱚᱸ ᱵᱟᱹᱠᱤ ᱫᱚ ᱱᱤᱝᱠᱟᱹ ᱚᱱᱟ ᱢᱮᱥᱤᱱ ᱠᱚᱛᱮ ᱦᱚᱸ, ᱡᱟᱦᱟᱸ ᱴᱷᱮᱡ ᱜᱟᱱᱚᱜ ᱠᱟᱱᱟ ᱢᱮᱥᱤ ᱡᱮᱢᱚᱱ ᱦᱟᱸᱜ ᱚᱱᱠᱟ ᱦᱤᱥᱟᱹᱵ ᱛᱮ ᱢᱟᱱᱮ ᱡᱚᱛᱚ ᱜᱮ
ᱦᱳᱭ ᱦᱳᱭ ᱡᱚᱛᱚ ᱜᱮ ᱞᱟᱹᱠᱛᱤ ᱠᱟᱱᱟ ᱟᱨ ᱫᱚᱨᱠᱟᱨ ᱦᱚᱸ ᱠᱟᱱᱟ᱾
ᱦᱩᱸ᱾
ᱦᱩᱸᱧ ᱟᱪᱪᱷᱟ ᱟᱪᱪᱷᱟ᱾
ᱟᱨ ᱜᱚᱝᱠᱮ ᱞᱟᱹᱭ ᱫᱟᱞᱤᱧ ᱟᱵᱮᱱ ᱫᱚ ᱛᱚᱵᱮ ᱵᱩᱨᱩ ᱫᱤᱥᱚᱢ ᱥᱮ ᱴᱟᱺᱰᱤ ᱫᱤᱥᱚᱢ ᱠᱟᱱᱟ ᱵᱮᱱ?
ᱟᱹᱞᱤᱧ ᱫᱚ ᱵᱩᱨᱩ ᱫᱤᱥᱚᱢ ᱜᱮ᱾
ᱚ ᱟᱪᱪᱷᱟ ᱟᱪᱪᱷᱟ ᱟᱹᱰᱤ ᱱᱟᱯᱟᱭ᱾ ᱟᱹᱞᱤᱧ ᱫᱚ ᱜᱚᱝᱠᱮ ᱱᱟᱢᱟᱞ ᱫᱤᱥᱚᱢ ᱠᱟᱱᱟᱞᱤᱧ᱾
ᱱᱟᱢᱟᱞ ᱫᱤᱥᱚᱢ? ᱟᱹᱞᱤᱧ ᱫᱚ ᱵᱩᱨᱩ ᱫᱤᱥᱚᱢ᱾
ᱚ ᱟᱪᱪᱷᱟ ᱟᱨ ᱞᱟᱹᱭ ᱫᱟᱞᱤᱧ ᱱᱮᱛᱟᱨ ᱫᱚ ᱛᱚᱵᱮ ᱵᱩᱨᱩ ᱫᱤᱥᱚᱢ ᱫᱚ ᱫᱟᱜ ᱡᱟᱹᱲᱤ ᱠᱷᱟᱹᱛᱤᱨ ᱛᱮ ᱚᱱᱟ ᱦᱟᱥᱟ ᱠᱚᱭ ᱦᱮᱢᱟᱞ ᱠᱟᱜ ᱫᱚ ᱵᱩᱨᱩ ᱠᱚᱨᱮᱱᱟᱜ᱾ ᱚᱱᱟ ᱡᱟᱦᱟᱸ ᱵᱩᱨᱩ ᱠᱚᱨᱮᱱᱟᱜ ᱥᱟᱠᱟᱢ ᱠᱚ ᱧᱩᱨᱩ ᱠᱟᱛᱮᱜ ᱦᱮᱢᱟᱞ ᱠᱚᱜ ᱫᱚ᱾ ᱛᱚᱵᱮ ᱩᱫ ᱠᱚ ᱯᱷᱩᱴᱠᱟᱹ ᱠᱚ ᱧᱟᱢᱚᱜ ᱫᱚ ᱜᱚᱝᱠᱮ ᱟᱵᱮᱱ ᱫᱚᱵᱮᱱ ᱧᱟᱢ ᱵᱟᱲᱟᱭᱮᱫᱟ ᱥᱮ ᱵᱟᱝ?
ᱦᱮᱸ ᱱᱤᱛᱚᱜ ᱛᱚ ᱚᱱᱟ ᱩᱫ ᱯᱷᱩᱴᱠᱟᱹ ᱡᱟᱱᱟᱢ ᱨᱮᱱᱟᱜ ᱦᱚᱸ ᱥᱚᱢᱚᱭ ᱠᱟᱱ ᱜᱮᱭᱟ᱾
ᱦᱳᱭ ᱦᱳᱭ᱾
ᱧᱟᱢ ᱵᱟᱲᱟᱜ ᱜᱮᱭᱟ ᱠᱚ ᱵᱤᱨ ᱨᱮ ᱩᱫ ᱯᱷᱩᱴᱠᱟᱹ ᱥᱟᱱᱟᱢᱟᱜ ᱜᱮ᱾
ᱪᱷᱟ ᱪᱷᱟ᱾
ᱱᱤᱛᱚᱜ ᱫᱚ ᱚᱱᱟ ᱠᱚᱱ ᱨᱮᱱᱟᱜ ᱫᱤᱱ ᱠᱟᱱ ᱜᱮᱭᱟ, ᱟᱫᱚ ᱱᱚᱝᱠᱟ ᱰᱟᱝᱨᱤ ᱜᱩᱯᱤ ᱠᱚ ᱪᱟᱞᱟᱜ ᱦᱩᱭᱩᱜ ᱛᱟᱦᱮᱱᱟ ᱛᱚᱠᱷᱚᱱ᱾ ᱧᱟᱢ ᱵᱟᱲᱟᱭᱟ ᱟᱹᱜᱩ ᱦᱩᱭ ᱠᱟᱱᱟ ᱩᱫ᱾ ᱩᱛᱩ ᱡᱚᱢ ᱢᱟ ᱦᱩᱭᱩᱜ ᱛᱟᱸᱦᱮᱱ ᱜᱮᱭᱟ, ᱱᱤᱭᱟᱹ ᱴᱟᱭᱤᱢ ᱜᱮ ᱧᱟᱢᱚᱜ ᱛᱟᱸᱦᱮᱱᱟ᱾
ᱟᱪᱪᱷᱟ ᱟᱪᱪᱷᱟ᱾
ᱦᱩᱸ᱾
ᱛᱚᱵᱮ ᱛᱤᱱᱟᱹᱜ ᱜᱟᱱ ᱵᱮᱱ ᱟᱹᱜᱩ ᱵᱟᱲᱟᱭ ᱛᱟᱸᱦᱮᱱᱚᱜ ᱟᱵᱮᱱ ᱫᱚ ᱢᱟᱱᱮ? ᱡᱟᱹᱥᱛᱤ ᱜᱮᱵᱮᱱ ᱟᱹᱜᱩᱭ ᱛᱟᱸᱦᱮᱱᱚᱜ ᱥᱮ ᱠᱚᱢ ᱫᱷᱟᱨᱟ ᱜᱮ ᱟᱨᱠᱤ ᱚᱲᱟᱜ ᱨᱮ ᱡᱚᱢ ᱞᱮᱠᱟ? ᱥᱮ ᱦᱟᱴ ᱵᱟᱡᱟᱨ ᱠᱚᱨᱮᱜ ᱦᱚᱸ ᱵᱮᱱ ᱟᱠᱷᱨᱤᱧ ᱵᱟᱲᱟᱭ ᱜᱮᱭᱟ?
ᱵᱟ ᱵᱟ, ᱚᱱᱟ ᱟᱠᱷᱨᱤᱧ ᱫᱷᱟᱹᱵᱤᱡ ᱫᱚ ᱵᱟᱝ, ᱱᱤᱡᱮ ᱡᱚᱢ ᱢᱚᱛᱚ ᱞᱟᱹᱜᱤᱫ ᱜᱮ, ᱚᱱᱠᱟ ᱢᱟᱱᱮ ᱩᱱᱟᱹᱜ ᱟᱠᱷᱨᱤᱧ ᱞᱟᱹᱜᱤᱫ ᱠᱷᱟᱱ ᱫᱚ ᱟᱵᱮᱱ ᱫᱚ ᱪᱤᱠᱟᱹᱜ, ᱟᱞᱟᱫᱟ ᱵᱷᱟᱵ ᱛᱮ ᱪᱟᱞᱟᱜ ᱦᱩᱭᱩᱜ ᱛᱟᱵᱮᱱᱟ ᱦᱮᱸ ᱥᱮ ᱥᱟᱯᱲᱟᱣ ᱠᱟᱛᱮᱫ᱾
ᱚ, ᱟᱪᱪᱷᱟ ᱟᱪᱪᱷᱟ᱾
ᱦᱮᱸ ᱥᱮ, ᱡᱩᱫᱤᱵᱮ ᱟᱠᱷᱨᱤᱧᱟ ᱟᱵᱮᱱ ᱫᱚ ᱡᱟᱸᱦᱟᱱᱟᱜ ᱠᱟᱹᱢᱤ ᱛᱚᱨᱟ ᱛᱚ ᱵᱟᱵᱮᱱ ᱫᱟᱲᱮᱜ ᱟᱥᱮ ᱩᱱᱟᱹᱜ ᱡᱮ
ᱠᱷᱟᱹᱞᱤ ᱚᱱᱟ ᱜᱮᱵᱮᱱ ᱤᱭᱟᱹᱭᱟ ᱱᱚᱛᱮ ᱠᱟᱹᱢᱤ ᱛᱟᱸᱦᱮᱱ ᱛᱟᱵᱮᱱᱟ᱾
ᱦᱳᱭ ᱦᱳᱭ᱾
ᱛᱟᱦᱞᱮ ᱫᱚ ᱚᱱᱠᱟ ᱡᱩᱫᱤ ᱵᱮ ᱟᱹᱠᱷᱨᱤᱧ ᱠᱷᱟᱱ ᱫᱚ ᱚᱱᱠᱟᱜᱮ ᱥᱟᱯᱲᱟᱣ ᱠᱟᱛᱮᱫ ᱪᱟᱞᱟᱜ ᱦᱩᱭᱩᱜ ᱛᱟᱵᱮᱱᱟ, ᱟᱨ ᱰᱷᱮᱨ ᱜᱟᱱ ᱟᱹᱜᱩ ᱠᱟᱛᱮᱜ ᱟᱠᱷᱨᱤᱧ ᱦᱚᱸᱵᱮᱱ ᱤᱫᱤ ᱫᱟᱲᱮᱜ-ᱟ᱾
ᱟᱪᱪᱷᱟ᱾
ᱟᱫᱚ ᱟᱠᱷᱨᱤᱧ ᱵᱟᱠᱨᱤᱧ ᱫᱚ ᱵᱟᱞᱮ ᱟᱠᱷᱨᱤᱧ ᱛᱟᱸᱦᱮᱱᱟ, ᱚᱲᱟᱜ ᱠᱚᱨᱮ ᱫᱚ, ᱳᱭ ᱴᱩᱠᱴᱟᱠ ᱡᱚᱢ ᱜᱮ᱾
ᱟᱪᱪᱷᱟ ᱟᱪᱪᱷᱟ᱾
ᱦᱩᱸ᱾
ᱟᱨ ᱛᱚᱵᱮ ᱥᱟᱦᱟᱱ ᱥᱟᱠᱟᱢ ᱫᱚ ᱜᱚᱝᱠᱮ ᱚᱸᱰᱮ ᱠᱷᱚᱡ ᱜᱮᱵᱮᱱ ᱟᱹᱜᱩᱭ ᱛᱟᱦᱮᱱᱚᱜ ᱚᱲᱟᱜ ᱨᱮ ᱡᱟᱦᱟᱸ ᱥᱟᱦᱟᱱ ᱠᱚ ᱟᱵᱚ ᱢᱟᱱᱮ ᱤᱥᱤᱱ ᱵᱟᱥᱟᱝ ᱨᱮ ᱡᱟᱦᱟᱸ ᱫᱚᱨᱠᱟᱨᱚᱜ ᱫᱚ?
ᱦᱮᱸ ᱟᱞᱮ ᱫᱚ ᱵᱩᱨᱩ ᱠᱷᱚᱡ ᱜᱮ ᱥᱟᱦᱟᱱ, ᱥᱟᱠᱟᱢ, ᱫᱟᱹᱛᱟᱱᱤ,
ᱚ ᱟᱪ
ᱱᱚᱣᱟ ᱠᱚ ᱥᱟᱱᱟᱢᱟᱜ ᱵᱩᱨᱩ ᱨᱮᱜᱮ ᱵᱮᱱ ᱧᱟᱢᱟ᱾
ᱟᱪᱪᱷᱟ ᱟᱪᱪᱷᱟ᱾
ᱢᱤᱫ ᱠᱟᱹᱴᱤᱡ ᱥᱟᱸᱜᱤᱧ ᱧᱚᱜ ᱜᱮ ᱵᱩᱨᱩ ᱫᱚ ᱵᱩᱨᱩ ᱪᱟᱞᱟᱣ ᱠᱟᱛᱮᱫ ᱟᱹᱜᱩᱭ ᱞᱮᱠᱷᱟᱱ ᱜᱮ, ᱠᱳᱱᱳ ᱚᱥᱩᱵᱤᱫᱷᱟ ᱫᱚ ᱵᱟ᱾
ᱚ, ᱟᱨ ᱛᱚᱵᱮ ᱵᱩᱨᱩ ᱫᱤᱥ ᱤᱧ ᱫᱚ ᱜᱚᱝᱠᱮ ᱞᱟᱹᱭ ᱫᱚᱠᱚ ᱦᱟᱹᱛᱤ ᱠᱚ ᱫᱚᱢᱮ ᱠᱚ ᱪᱟᱞᱟᱣ ᱵᱟᱲᱟᱜ-ᱟ᱾ ᱛᱚᱵᱮ ᱟᱵᱮᱱ ᱥᱮᱫ ᱫᱚ ᱚᱲᱟᱜ ᱥᱮᱫ ᱫᱚ ᱦᱟᱹᱛᱤ ᱠᱚᱫᱚ ᱠᱚ ᱧᱮᱞ ᱵᱟᱲᱟᱜ-ᱟ ᱥᱮ ᱵᱟᱝ ᱵᱟᱲᱜᱮ ᱠᱚᱨᱮᱫ? ᱵᱟᱲᱜᱮ ᱞᱮᱠᱟ ᱛᱮᱠᱚ ᱪᱟᱞᱟᱣ ᱵᱟᱲᱟᱜ ᱫᱚ?
ᱟᱵᱮᱱ ᱫᱚ ᱵᱮᱱ ᱧᱮᱞ ᱵᱟᱲᱟᱣ ᱠᱟᱜ ᱠᱚᱣᱟ ᱥᱮ ᱵᱟᱝ?
ᱦᱮᱸ ᱵᱟᱹᱱᱤᱡ ᱜᱚᱝᱠᱮ ᱦᱤᱛᱳᱜ ᱫᱚ ᱦᱟᱹᱛᱤ ᱠᱚᱫᱚ ᱢᱟᱱᱮ ᱵᱤᱨ ᱢᱮᱱᱟᱜ-ᱟ ᱛᱚ ᱞᱟᱹᱴᱩ ᱵᱤᱨ
ᱦᱳᱭ ᱦᱳᱭ᱾
ᱵᱤᱨ ᱠᱚᱨᱮ ᱜᱮ ᱠᱚ ᱛᱮᱸᱦᱮᱱᱟ, ᱛᱚ ᱱᱚᱜ-ᱚᱭ ᱦᱟᱸᱜ ᱦᱤᱛᱳᱜ ᱦᱩᱲᱩ ᱠᱚ ᱨᱚᱦᱚᱭ ᱦᱩᱭᱩᱜ ᱠᱟᱱᱟ ᱪᱟᱥ ᱦᱩᱭᱩᱜ ᱠᱟᱱᱟ ᱥᱮ᱾
ᱦᱳᱭ ᱦᱳᱭ᱾
ᱪᱟᱥ ᱚᱱᱟ ᱦᱟᱸᱜ ᱴᱷᱤᱠ ᱦᱩᱭ ᱦᱩᱭᱩᱜ-ᱟ, ᱩᱱ ᱡᱚᱠᱷᱟᱱ ᱠᱚ ᱦᱤᱡᱩᱜ ᱛᱟᱦᱮᱱᱟ ᱦᱟᱛᱤ᱾ ᱮᱢᱱᱤ ᱡᱚᱛᱚ ᱵᱤᱨ ᱨᱮᱱ ᱡᱟᱦᱟᱸ ᱛᱤᱱᱟᱹᱜ ᱜᱮ ᱟᱨᱠᱤ ᱤᱭᱟ ᱠᱚ ᱢᱮᱱᱟᱜ ᱠᱚᱣᱟ, ᱡᱚᱠᱷᱚᱱ ᱦᱩᱭ ᱛᱟᱵᱮᱱᱟ ᱩᱱᱨᱮ ᱦᱚᱨᱚ ᱦᱚᱸ ᱞᱟᱜᱟᱜ ᱛᱟᱦᱮᱸᱱᱟ ᱡᱮ ᱫᱟᱨᱮ ᱠᱚᱨᱮ ᱦᱚ ᱚᱱᱠᱟ ᱟᱞᱮ ᱫᱚ ᱢᱟᱪᱷᱟ ᱠᱚ ᱦᱚᱸ ᱵᱮᱱᱟᱣ ᱠᱟᱛᱮᱫ ᱞᱮ ᱦᱚᱨᱚ ᱠᱟᱛᱮᱫ ᱚᱱᱠᱟ ᱟᱹᱜᱩᱭ ᱦᱩᱭᱩᱜ ᱛᱟᱸᱦᱮᱱᱟ ᱾
ᱦᱚᱸ ᱟᱪᱪᱷᱟ ᱟᱪᱪᱷᱟ ᱾
ᱢᱟᱱᱮ ᱡᱟᱦᱟᱸ ᱫᱚ ᱟᱞᱮ ᱫᱚ ᱱᱚᱝᱠᱟ ᱦᱚᱸ ᱠᱷᱮᱛ ᱠᱚ ᱢᱮᱱᱟᱜᱼᱟ, ᱮᱜ ᱴᱩᱠ ᱚᱲᱟᱜ ᱠᱚᱨᱮ ᱠᱷᱚᱱ ᱥᱟᱺᱜᱤᱧ ᱧᱚᱜ
ᱦᱳᱭ ᱦᱳᱭ ᱾
ᱦᱩᱸ ᱱᱚᱣᱟ ᱠᱚᱨᱮᱱᱟᱜ ᱫᱚ ᱚᱱᱠᱟ ᱦᱚᱨᱚ ᱠᱟᱛᱮᱜ ᱦᱚᱸ ᱟᱹᱜᱩ ᱦᱩᱭ ᱠᱟᱱᱟ, ᱱᱚᱸᱜᱼᱚ ᱱᱚᱝᱠᱟ ᱵᱮᱥᱟᱨ
ᱦᱚᱸ ᱟᱨ ᱜᱚᱝᱠᱮ ᱛᱚᱵᱮ, ᱚᱸ ᱟᱪᱪᱷᱟ ᱟᱪᱪᱷᱟ ᱟᱨ ᱜᱚᱝᱠᱮ ᱞᱟᱹᱭ ᱫᱚᱠᱚ ᱵᱩᱨᱩ ᱫᱤᱥᱚᱢ ᱫᱚ ᱫᱚᱢᱮ ᱥᱮᱸᱫᱽᱨᱟ ᱠᱚ ᱨᱩᱥᱤᱠᱟ ᱜᱮᱫᱚ ᱟᱫᱚ ᱟᱵᱤᱱ ᱫᱚ ᱪᱮᱜ ᱠᱟ, ᱥᱮᱸᱫᱽᱨᱟ ᱠᱚᱫᱚ ᱵᱤᱱ ᱪᱟᱞᱟᱣ ᱵᱟᱲᱟᱜᱼᱟ ᱥᱮ ᱵᱟᱝ? ᱥᱩᱠᱨᱤ ᱠᱩᱞᱟᱹᱭ ᱠᱚᱫᱚ, ᱵᱤᱨ ᱥᱩᱠᱨᱤ ᱠᱚ ᱫᱚᱢᱮ ᱠᱚ ᱧᱟᱢᱚᱜ ᱜᱮᱭᱟ ᱾
ᱦᱮᱸ ᱟᱹᱞᱤᱧ ᱦᱚᱸ ᱥᱮᱸᱫᱽᱨᱟ ᱠᱚᱫᱚ ᱞᱤᱧ ᱪᱟᱞᱟᱜ ᱛᱟᱸᱦᱮᱱ ᱜᱮᱭᱟ, ᱟᱹᱞᱤᱧ ᱦᱚᱸ ᱾ ᱥᱮᱸᱫᱽᱨᱟ ᱠᱚ ᱵᱷᱟᱹᱞᱤᱧ ᱞᱤᱧ, ᱡᱩᱞᱩᱢ ᱛᱟᱸᱦᱮᱱ ᱜᱮᱭᱟ ᱾
ᱚᱸ ᱛᱚᱵᱮ ᱞᱟᱹᱭ ᱫᱟᱞᱤᱧ ᱥᱤᱠ, ᱛᱚᱵᱮ ᱥᱤᱠᱟᱹᱨᱤᱭᱟᱹ ᱠᱟᱱ ᱜᱮᱭᱟ ᱵᱮᱱ?
ᱦᱮᱸ ᱥᱤᱠᱟᱨᱤᱭᱟᱹ ᱠᱟᱱ ᱜᱮᱭᱟ ᱞᱤᱧ ᱾
ᱚᱸ ᱟᱪᱪᱷᱟ ᱟᱪᱪᱷᱟ ᱾
ᱦᱮᱸ ᱾ ᱵᱤᱨ ᱨᱮᱛᱚ ᱱᱟᱱᱟ ᱨᱚᱠᱚᱢ, ᱚᱱᱜᱟ ᱢᱮᱱᱟᱜ ᱟᱠᱟᱫ ᱠᱚᱣᱟ ᱾ ᱡᱮᱢᱚᱱ ᱟᱵᱮᱱ ᱪᱮᱫ ᱞᱤᱧ , ᱱᱩᱠᱩ ᱡᱷᱤᱸᱠ ᱠᱚᱠᱚ ᱧᱟᱢᱚᱜ ᱛᱟᱸᱦᱮᱱᱟ ᱾ ᱢᱟᱨᱟᱜ ᱱᱩᱠᱩ ᱠᱚ ᱦᱮᱸ ᱵᱟᱝ ᱾
ᱦᱳᱭ ᱦᱳᱭ
ᱦᱩᱰᱤᱧ ᱦᱩᱰᱤᱧ ᱟᱨᱚ ᱡᱤᱱᱤᱥ ᱠᱚ ᱪᱮᱬᱮ ᱠᱚᱦᱚᱸ, ᱢᱟᱱᱮ ᱵᱤᱨ ᱨᱮᱫᱚ ᱡᱚᱯ ᱡᱚᱛᱚᱱᱟᱜ ᱵᱮᱱ ᱧᱟᱢᱱᱟ
ᱦᱳᱭ ᱾
ᱟᱪᱪᱷᱟ ᱟᱪᱪᱷᱟ ᱾
ᱪᱟᱞᱟᱜ ᱦᱩᱭᱩᱜ ᱛᱟᱸᱦᱮᱱ ᱜᱮᱭᱟ, ᱢᱟᱡᱷᱮ ᱢᱟᱡᱷᱮ ᱠᱟᱹᱢᱤ ᱠᱚ ᱦᱩᱭ ᱵᱟᱲᱟ ᱠᱟᱛᱮᱜ, ᱱᱮᱜᱼᱮ ᱱᱮᱛᱟᱨ ᱫᱤᱱ ᱫᱚ ᱦᱟᱸᱜ ᱡᱮᱢᱚᱱ ᱚᱱᱟ ᱵᱤᱨ ᱥᱮᱫ ᱩᱱᱠᱩ ᱤᱭᱟᱹ ᱠᱚᱵᱮᱱ ᱩᱨᱩᱢ ᱟᱠᱟᱫ ᱠᱚᱣᱟ ᱥᱮ ᱵᱟᱝ ᱟᱵᱮᱱ ᱫᱚ? ᱡᱟᱦᱟᱸᱭ ᱫᱚ ᱢᱟᱹᱦᱞᱟᱹ ᱠᱚ ᱢᱮᱛᱟ ᱠᱚᱣᱟ ᱾
ᱚ ᱦᱳᱭ ᱦᱳᱭ ᱟᱸᱡᱚᱢᱼᱼ ᱛᱚᱞᱤᱧ ᱟᱸᱡᱚᱢᱼᱼ
ᱦᱮᱸ ᱦᱮᱸ ᱢᱟᱹᱦᱞᱟᱹ, ᱱᱩᱠᱩ ᱫᱚᱼᱼ ᱵᱤᱥᱟᱞ ᱚᱱᱠᱟ ᱞᱟᱴᱟ ᱛᱟᱸᱦᱮᱱᱟ, ᱚᱱᱟ ᱞᱟᱴᱟ ᱠᱚᱨᱮ ᱠᱚ ᱧᱟᱢᱚᱜ ᱛᱟᱸᱦᱮᱱᱟ ᱟᱫᱚᱼᱼ ᱞᱟᱴᱟ ᱠᱚᱨᱮᱜ ᱠᱷᱚᱱ ᱚᱱᱠᱟᱼᱼ ᱱᱮᱛᱟᱨ ᱫᱤᱱ ᱛᱚ ᱱᱚᱝᱠᱟ ᱫᱟᱜ ᱵᱟᱲᱟ, ᱢᱟᱱᱮ ᱨᱤᱢᱤᱞ ᱠᱚ ᱨᱟᱠᱟᱵᱚᱜᱼᱟ ᱥᱮ ᱵᱟᱝ ᱠᱚ ᱩᱨᱩᱢᱚᱜ ᱛᱟᱸᱦᱮᱱᱟ ᱾ ᱟᱫᱚ ᱟᱹᱰᱤ ᱠᱚᱥᱴᱚ ᱛᱮᱦᱚᱸ ᱚᱱᱠᱟᱼᱼ ᱧᱮᱞ ᱠᱟᱛᱮᱫ ᱛᱚᱵᱮ ᱡᱟᱹᱱᱤᱡ ᱜᱮᱵᱚ ᱩᱨᱩᱢ ᱫᱟᱲᱮᱭᱟᱜᱼᱟ ᱡᱮ ᱵᱟᱝ ᱱᱩᱭ ᱠᱟᱱᱟᱭ ᱾ ᱛᱟᱨᱯᱚᱨᱮ ᱩᱱᱠᱩ ᱫᱚ ᱵᱟᱠᱚ ᱫᱟᱹᱲ ᱫᱟᱲᱮᱭᱟᱜ ᱛᱟᱦᱮᱸᱱᱟ ᱫᱟᱹᱲ ᱫᱚ ᱾
ᱚ ᱟᱪᱪᱷᱟ ᱟᱪᱪᱷᱟ
ᱦᱮᱸ ᱦᱚᱳᱭᱛᱳ ᱚᱱᱠᱟᱴᱟᱜ ᱛᱮ ᱠᱤᱪᱷᱩ ᱵᱮᱱ ᱥᱟᱯᱷᱟ ᱵᱟᱲᱟ ᱠᱮᱫᱟ ᱦᱮᱸ ᱥᱮ ᱟᱫᱚ ᱵᱟᱨ ᱯᱮ ᱦᱚᱲ ᱯᱮ ᱪᱟᱞᱟᱣ ᱠᱚᱜᱼᱟ ᱥᱮ ᱥᱮᱛᱟ ᱠᱚᱠᱚ ᱛᱟᱦᱮᱱᱟ ᱥᱮᱛᱟ ᱠᱚ ᱤᱫᱤ ᱠᱟ ᱠᱟᱛᱮᱮᱫ ᱱᱚᱝᱠᱟ ᱠᱟᱛᱮᱫ ᱢᱟᱱᱮ ᱟᱵᱮᱱ ᱫᱚᱵᱮᱱ ᱢᱤᱫ ᱦᱚᱲ ᱡᱟᱦᱟᱸᱭ ᱜᱮ ᱫᱮᱡ ᱱᱟᱭ ᱦᱩᱸ ᱛᱟᱨᱯᱚᱨᱮ ᱢᱟᱱᱮ ᱚᱸᱰᱮ ᱠᱷᱚᱱ ᱡᱩᱫᱤ ᱫᱟᱲᱮᱭᱟᱫᱮ ᱠᱷᱟᱱ ᱫᱚ ᱵᱷᱷᱟᱞᱤ ᱵᱟᱠᱷᱟᱱ ᱫᱚ ᱟᱨ ᱚᱱᱠᱟ ᱠᱟᱛᱮᱮᱫ ᱟᱨᱠᱤᱱ ᱛᱤᱱ ᱠᱚᱨᱮ ᱦᱩᱭᱩᱜ ᱛᱟᱦᱮᱱ ᱜᱮᱭᱟ ᱥᱮᱸᱫᱽᱨᱟ ᱦᱮᱸ
ᱦᱩᱸ ᱚ ᱟᱪᱪᱷᱟ ᱟᱨ ᱜᱚᱝᱠᱮ ᱞᱟᱹᱭ ᱫᱟᱞᱤᱧ ᱛᱚᱵᱮ ᱟᱵᱮᱱ ᱥᱮᱫ ᱫᱚ ᱟᱨ ᱢᱟᱱᱮ ᱦᱟᱹᱠᱩ ᱠᱚ ᱪᱮᱫ ᱠᱟᱱᱟ ᱱᱮᱛᱟᱨ ᱫᱚ ᱦᱟᱹᱠᱩ ᱠᱚ ᱠᱟᱴᱠᱚᱢ ᱠᱚ ᱠᱷᱮᱛ ᱠᱚᱨᱮ ᱨᱚᱦᱚᱭ ᱪᱟᱥ ᱫᱤᱱ ᱛᱚ ᱟᱫᱚ ᱚᱱᱟᱜᱮ ᱟᱵᱮᱱ ᱫᱚ ᱦᱟᱹᱠᱩ ᱠᱟᱴᱠᱚᱢ ᱠᱚᱵᱮᱱ ᱧᱟᱢ ᱵᱟᱲᱟᱭᱮᱫ ᱠᱚᱣᱟ ᱥᱮ ᱵᱟᱝ
ᱦᱟᱹᱠᱩ ᱠᱚᱲ ᱠᱚ ᱦᱚᱸᱠᱚ ᱧᱟᱢᱚᱜ ᱛᱟᱦᱮᱱ ᱜᱮᱭᱟ ᱱᱤᱛᱚᱜ ᱫᱚ ᱚᱱᱠᱟ ᱡᱟᱹᱥᱛᱤ ᱫᱚ ᱵᱟᱝᱠᱚ ᱧᱟᱢᱚᱜᱼᱟ ᱦᱮᱸ ᱟᱨ ᱱᱮᱛᱟᱨ ᱨᱮᱱ ᱦᱟᱹᱠᱩ ᱠᱟᱴᱠᱚᱢ ᱫᱚ ᱩᱱᱠᱩ ᱫᱚ ᱢᱟᱱᱮ ᱵᱟᱝ ᱠᱚ ᱥᱤᱵᱤᱞ ᱛᱟᱦᱮᱱᱟ ᱵᱩᱡ ᱫᱟ
ᱚ ᱟᱪᱪᱷᱟ ᱟᱪᱪᱷᱟ
ᱦᱮᱸ ᱱᱮᱛᱟᱨ ᱨᱮᱱ ᱦᱟᱹᱠᱩ ᱠᱟᱴᱠᱚᱢ ᱫᱚ ᱩᱱᱠᱩ ᱫᱚ ᱩᱱᱠᱩ ᱫᱟᱜ ᱱᱟᱣᱟ ᱫᱟᱜ ᱨᱮᱱ ᱥᱮ
ᱦᱳᱭ ᱦᱳᱭ
ᱦᱮᱸ ᱩᱱᱠᱩ ᱠᱚᱫᱚ ᱡᱚᱢ ᱟᱨ ᱵᱟᱝ ᱡᱚᱢ ᱵᱟᱝ ᱤᱭᱟᱹ ᱵᱟᱲᱟ ᱠᱚ ᱛᱟᱦᱮᱸᱫ ᱦᱟᱹᱠᱩ ᱠᱚᱫᱚ ᱳᱭ ᱚᱱᱟ ᱡᱮᱢᱚᱱ ᱜᱟᱹᱰᱭᱟᱹ ᱠᱚᱨᱮ ᱠᱷᱚᱱ ᱡᱩᱫᱤ ᱠᱚ ᱵᱟᱸᱫᱽᱠᱚᱲᱟ ᱠᱷᱩᱫᱤ ᱵᱩᱦᱤ ᱩᱰᱠ ᱠᱟᱛᱮᱮᱫ ᱦᱚᱸᱜᱼᱝᱠᱟ ᱩᱱᱠᱩ ᱠᱚᱜᱮ ᱡᱚᱢ
ᱚ ᱟᱪᱪᱷᱟ ᱟᱪᱪᱷᱟ
ᱩᱸ
ᱟᱨ ᱜᱚᱝᱠᱮ ᱞᱟᱹᱭ ᱫᱟᱞᱤᱧ ᱟᱯᱮ ᱥᱮᱫ ᱫᱚ ᱛᱚᱵᱮ ᱯᱟᱛᱟ ᱠᱚᱫᱚ ᱪᱮᱫ ᱠᱚ ᱦᱩᱭᱩᱜ ᱛᱮ ᱯᱟᱛᱟ ᱪᱷᱟᱛᱟ ᱡᱟᱦᱟᱸ ᱠᱷᱟᱡ ᱫᱚ ᱡᱮᱢᱚᱱ ᱥᱟᱱᱛᱟᱲᱟᱜ ᱫᱚᱵᱮᱱ ᱵᱟᱲᱟᱭ
ᱯᱟᱛᱟ ᱫᱚ ᱱᱚᱣᱟ ᱟᱵᱚᱣᱟᱜ ᱡᱮᱢᱚᱱ ᱫᱟᱸᱥᱟᱭ ᱠᱟᱨᱟᱢ ᱠᱟᱨᱟᱢ ᱦᱟᱸᱜ ᱦᱤᱡᱩᱜ ᱠᱟᱱᱟ ᱫᱟᱸᱥᱟᱭ ᱦᱚᱸ ᱥᱚᱦᱨᱟᱭ ᱱᱚᱣᱟ ᱠᱚ ᱟᱨ ᱚᱱᱠᱟᱱᱟᱜ ᱟᱞᱟᱫᱟ ᱠᱟᱛᱮ ᱯᱚᱛᱟ ᱫᱚ ᱵᱟᱝ ᱦᱩᱭᱩᱜ ᱛᱟᱦᱮᱱᱟ ᱴᱟᱸᱜᱟ ᱯᱟᱛᱟ ᱦᱩᱭᱩᱜ ᱛᱟᱦᱮᱱᱟ
ᱚ ᱟᱪᱪᱷᱟ ᱟᱪᱪᱷᱟ ᱜᱚᱝᱠᱮ ᱛᱚᱵᱮ ᱟᱵᱮᱱ ᱫᱚ ᱢᱟᱱᱮ ᱨᱩᱥᱤᱠᱟ ᱧᱚᱜ ᱜᱮᱭᱟᱵᱮᱱ ᱥᱮ ᱵᱟᱝ ᱜᱚᱢᱠᱮ
ᱨᱩᱥᱤᱠᱟ ᱦᱚᱸ ᱨᱩᱥᱤᱠᱟ ᱥᱤᱠᱟᱹᱨ ᱨᱮ ᱦᱚᱸᱞᱤᱧ ᱥᱤᱠᱟᱹᱨ ᱜᱮᱭᱟ
ᱚᱪ
ᱢᱟᱱᱮ ᱡᱚᱛᱚ ᱢᱟᱱᱮ ᱜᱟᱱ ᱛᱟᱦᱮᱱ ᱜᱮᱞᱤᱧ ᱟᱹᱞᱤᱧ ᱫᱚ
ᱚ ᱥᱟᱱᱟᱢᱟᱜ ᱨᱮᱜᱮ ᱤᱭᱟᱹ ᱫᱚ ᱫᱚᱨᱠᱟᱨ ᱠᱟᱱ ᱜᱮᱭᱟ
ᱦᱮᱸ
ᱟᱪᱪᱷᱟ
ᱥᱟᱱᱟᱢᱟᱜ ᱨᱮᱜᱮ, ᱟᱵᱮᱱ ᱫᱚ ᱛᱚᱵᱮ ᱜᱚᱝᱠᱮ
ᱟᱹᱞᱤᱧ ᱫᱚ ᱜᱚᱢᱠᱮ ᱪᱮᱫ ᱞᱤᱧ ᱞᱟᱹᱭ ᱟᱵᱤᱱᱟ? ᱟᱹᱞᱤᱧ ᱥᱮᱫ ᱫᱚ, ᱩᱱᱟᱹᱜ ᱚᱱᱠᱟ ᱵᱩᱨᱩ ᱠᱚ ᱵᱟᱹᱱᱩᱜ ᱟᱛᱚ ᱟᱫᱚ ᱠᱷᱟᱡ ᱫᱚ ᱥᱤᱠᱟᱹᱨᱤᱭᱟᱹ ᱫᱚ ᱥᱤᱠᱟᱹᱨᱤᱭᱟᱹ ᱠᱟᱱ ᱜᱮᱭᱟᱞᱤᱧ, ᱟᱫᱚ ᱠᱷᱟᱡ ᱫᱚ ᱾ ᱟᱞᱤᱧ ᱫᱚ ᱵᱟᱹᱲᱜᱮ ᱵᱟᱹᱲᱜᱮ ᱛᱮᱜᱮ, ᱵᱩᱨᱩ ᱠᱚ ᱵᱟᱹᱱᱩᱜ ᱟ ᱾ ᱚᱠᱟ ᱨᱮᱵᱮᱱ ᱥᱮᱸᱫᱽᱨᱟ ᱠᱚᱣᱟ? ᱟᱞᱤᱧ ᱫᱚ ᱵᱟᱲᱜᱮ ᱠᱚᱨᱮ ᱜᱮ ᱩᱱᱠᱩ ᱜᱩᱰᱩ ᱠᱚᱜᱮ ᱫᱚᱢᱮᱞᱤᱧ ᱥᱮ ᱥᱮᱱᱫᱨᱟ ᱵᱟᱲᱟ ᱠᱚᱣᱟ ᱥᱮᱛᱟᱜ ᱟᱭᱩᱵ ᱾
ᱚᱻ᱾
ᱪᱮᱬᱮ ᱠᱚ ᱜᱩᱰᱩ ᱠᱚ ᱵᱟᱹᱫᱽ, ᱵᱟᱹᱭᱦᱟᱹᱲ ᱫᱚᱢᱮᱞᱤᱧ ᱯᱟᱸᱡᱟ ᱵᱟᱲᱟ
ᱦᱮᱸ ᱜᱮ᱾ ᱦᱮᱱ ᱱᱚᱣᱟ ᱥᱮᱱᱫᱨᱟ ᱠᱚᱫᱚ ᱨᱟᱹᱥᱠᱟᱹ ᱢᱟᱱᱮ ᱢᱤᱜ ᱴᱮᱜ ᱨᱟᱹᱥᱠᱟᱹ ᱦᱚᱸᱵᱮᱱ ᱧᱟᱢᱟ ᱵᱟᱹᱠᱤ ᱢᱚᱱᱮ ᱠᱟᱜ ᱵᱤᱱ ᱡᱩᱫᱤ ᱟᱵᱮᱱ ᱵᱟᱯᱞᱟ ᱠᱟᱱᱟ ᱵᱮᱱ ᱟᱞᱤᱧ ᱫᱚ ᱟᱹᱣᱨᱤᱞᱤᱧ ᱵᱟᱯ ᱵᱟᱯᱞᱟ ᱛᱚ ᱵᱟᱯᱞᱟ ᱟᱠᱟᱱᱟ ᱵᱮᱱ ᱛᱚ, ᱚᱸᱰᱮ ᱫᱟᱬᱟᱱ ᱚᱱᱮ ᱡᱮᱵᱮᱱ ᱪᱟᱞᱟᱜᱼᱟ ᱚᱱᱟ ᱫᱟᱬᱟᱱ ᱢᱟᱭᱤᱴ ᱯᱷᱨᱮᱥ ᱵᱷᱟᱹᱞᱤ ᱵᱩᱡᱩᱜᱼᱟ, ᱚᱱᱟ ᱫᱟᱬᱟ ᱵᱟᱲᱟᱜ ᱵᱮᱱ ᱧᱟᱢ ᱢᱟ ᱛᱤᱱ ᱡᱟᱦᱟᱱᱟᱜ ᱱᱟᱝᱥᱟ ᱠᱟᱛᱮ ᱯᱮ ᱪᱟᱞᱟᱜ ᱫᱚᱵᱮᱱ ᱫᱟᱲᱮᱭᱟᱜᱼᱟ ᱥᱮ
ᱦᱳᱭ ᱮᱠᱫᱚᱢ ᱜᱮ ᱥᱟᱨᱤ ᱠᱟᱛᱷᱟ ᱜᱮ᱾